ᱦᱮᱞᱳ
ᱦᱮᱞᱳ ᱡᱚᱦᱟᱨ ᱜᱮ᱾
ᱦᱮᱞᱳ ᱦᱮᱸ ᱡᱚᱦᱟᱨ ᱜᱮ᱾ ᱦᱮᱸ ᱱᱟᱯᱟᱭ ᱵᱟᱲᱟ ᱜᱮᱭᱟᱯᱮ? ᱦᱳᱭ ᱟᱞᱮ ᱫᱚ ᱱᱟᱯᱟᱭ ᱫᱚ ᱱᱟᱯᱟᱭ ᱵᱟᱲᱟ ᱜᱮ ᱢᱮᱱᱟᱜ ᱞᱮᱭᱟ ᱦᱳᱭ᱾
ᱦᱳᱭ ᱟᱯᱮ ᱥᱮᱜ ᱜᱮ?
ᱦᱚᱸ ᱟᱞᱮ ᱦᱚᱸ ᱱᱟᱯᱟᱭ ᱫᱚ ᱱᱟᱯᱟᱭ ᱵᱟᱲᱟ ᱜᱮ ᱢᱮᱱᱟᱜ ᱞᱮᱭᱟ, ᱟ ᱱᱤᱭᱟᱹ ᱚᱠᱛᱮ ᱫᱷᱟᱹᱵᱤᱡ ᱫᱚ ᱟᱨ ᱢᱟᱥᱮ ᱛᱚᱵᱮ ᱨᱚᱲ ᱛᱟᱞᱟᱝ ᱢᱮ ᱚᱠᱟ ᱴᱟᱜ ᱵᱟᱨᱮ ᱛᱮ ᱛᱮᱞᱟᱝ ᱜᱟ ᱨᱚᱯᱚᱲ ᱞᱮᱱᱷᱟᱱ ᱵᱷᱟᱹᱜᱤ ᱠᱚᱜᱼᱟ?
ᱦᱳᱭ ᱜᱚᱝᱠᱮ ᱟᱹᱰᱤ ᱱᱟᱯᱟᱭ ᱠᱟᱛᱷᱟ ᱛᱟᱦᱞᱮ ᱱᱚᱣᱟ ᱪᱮᱫ ᱠᱚ ᱢᱮᱱᱟ ᱱᱚᱣᱟ ᱠᱟᱹᱣᱰᱤ ᱵᱟᱠᱷᱨᱟ ᱛᱮᱞᱟᱝ ᱜᱟᱞᱢᱟᱨᱟᱣ ᱞᱮᱠᱷᱟᱡ ᱯᱚᱭᱥᱟ ᱵᱟᱠᱷᱨᱟ ᱛᱮ ᱟᱹᱰᱤ ᱵᱮᱥ ᱦᱩᱭ ᱠᱚᱜᱼᱟ ᱱᱟᱦᱟᱜ᱾ ᱯᱚᱭᱥᱟ ᱵᱟᱠᱷᱨᱟ ᱛᱮᱫᱚ ᱞᱟᱝ ᱜᱟᱞᱢᱟᱨᱟᱣ ᱠᱮᱭᱟ ᱚᱱᱟ ᱯᱚᱭᱥᱟ ᱨᱮᱭᱟᱜ ᱯᱟᱣᱟᱨ ᱪᱮᱫ ᱞᱮᱠᱟ ᱢᱮᱱᱟᱜᱼᱟ ᱟᱨ ᱛᱤᱱᱟᱹᱜ ᱡᱟᱹᱨᱩᱨᱤ ᱟᱵᱚᱣᱟᱜ ᱞᱟᱭᱤᱯᱷ ᱨᱮ ᱠᱟᱢᱟᱣ ᱞᱟᱹᱜᱤᱜ?
ᱦᱳᱭ ᱚᱱᱟ ᱦᱚᱸ ᱴᱷᱤᱠ ᱜᱮ ᱴᱷᱤᱠ ᱠᱟᱛᱷᱟ ᱜᱮᱢ ᱞᱟᱹᱭ ᱠᱟᱛᱷᱟ ᱵᱷᱟᱜᱤ ᱠᱟᱛᱷᱟ, ᱦᱩᱸ ᱡᱚᱠᱷᱚᱱ ᱱᱚᱣᱟ ᱵᱟᱲᱮ ᱛᱮᱞᱟᱝ ᱨᱚᱯᱚᱲ ᱞᱮᱱᱠᱷᱟᱱ ᱵᱷᱟᱹᱜᱤ ᱠᱚᱜ-ᱟ᱾ ᱦᱳᱭ ᱛᱚᱵᱮ ᱱᱚᱣᱟ ᱠᱟᱹᱣᱰᱤ ᱥᱮ ᱯᱚᱭᱥᱟ ᱫᱚ ᱱᱚᱝᱠᱟᱱ ᱡᱤᱱᱤᱥ ᱠᱟᱱᱟ ᱡᱮ ᱢᱤᱫᱴᱮᱡ ᱥᱟᱠᱥᱮᱥ ᱦᱩᱭᱩᱜ ᱡᱩᱲᱟ ᱢᱟᱱᱮ ᱚᱠᱟ ᱞᱮᱠᱟᱧ ᱢᱮᱱ ᱠᱮᱭᱟ ᱢᱤᱫᱴᱮᱱ ᱵᱮᱡᱽᱱᱮᱥ ᱛᱮ ᱡᱩᱫᱤ ᱟᱢ ᱠᱟᱢ ᱟᱣ ᱜᱚᱴᱟ ᱟᱠᱟᱫ ᱢᱤᱫᱴᱮᱱ ᱵᱤᱡᱱᱮᱥ ᱛᱮ ᱠᱟᱢᱟᱣ ᱢᱮ ᱟᱨ ᱢᱤᱫᱴᱮᱡ ᱡᱩᱫᱤ ᱱᱚᱝᱠᱟᱱ ᱠᱟᱱᱟ ᱡᱮ ᱯᱚᱭᱥᱟ ᱫᱚ ᱟᱭᱢᱟ ᱨᱚᱠᱚᱢᱟᱜ ᱡᱤᱱᱤᱥ ᱟᱭᱢᱟ ᱨᱚᱠᱚᱢᱟᱜ ᱮ ᱪᱤᱠᱟ ᱫᱟᱲᱮᱭᱟᱜᱼᱟ ᱢᱤᱫᱴᱮᱡ ᱡᱚᱫᱤ ᱟᱢ ᱢᱤᱫᱴᱮᱡ ᱞᱮᱠᱟᱧ ᱢᱮᱱ ᱠᱮᱭᱟ ᱟᱢ ᱨᱩᱣᱟᱹᱲ ᱨᱩᱣᱟᱹ ᱞᱮᱱᱠᱷᱟᱡ ᱦᱚᱸ ᱯᱟᱭᱥᱟ ᱞᱟᱜᱟᱜᱼᱟ ᱟᱨ ᱡᱩᱫᱤ ᱟᱢ ᱢᱤᱫᱴᱮᱱ ᱵᱟᱯᱞᱟᱢ ᱯᱟᱨᱚᱢ ᱞᱮᱠᱷᱟ ᱦᱚᱸ ᱯᱟᱭᱥᱟ ᱞᱟᱜᱟᱜᱼᱟ ᱟᱨ ᱢᱤᱫ ᱢᱤᱫᱴᱮᱡ ᱵᱷᱟᱸᱰᱟᱱᱮᱢ ᱯᱟᱨᱚᱢ ᱨᱮᱦᱚᱸ ᱯᱚᱭᱥᱟ ᱞᱟᱜᱟᱜᱼᱟ, ᱟᱨ ᱢᱤᱫᱴᱮᱡ ᱚᱲᱟᱜ ᱫᱩᱣᱟᱹᱨ ᱞᱟᱹᱜᱤᱫ ᱦᱚᱸ ᱯᱚᱭᱥᱟ ᱞᱟᱜᱟᱜᱼᱟ ᱱᱤᱭᱟᱹ ᱠᱚ ᱛᱚᱨᱟ ᱟᱭᱢᱟ ᱨᱚᱠᱚᱢ ᱢᱟᱱᱮ ᱯᱚᱭᱥᱟ ᱡᱚᱛᱚᱭ ᱠᱟᱹᱢᱤᱭ ᱫᱟᱭ ᱱᱚᱝᱠᱟ ᱦᱩᱭᱩᱜ ᱠᱟᱱᱟ ᱦᱳᱭᱥᱮ,
ᱦᱳᱭ ᱜᱚᱢᱠᱮ ᱱᱚᱣᱟ ᱠᱟᱛᱷᱟ ᱫᱚ ᱟᱹᱰᱤ ᱥᱟᱹᱨᱤ ᱜᱮᱵᱮᱱ ᱞᱟᱹᱭ ᱠᱮᱫᱟ, ᱠᱟᱹᱢᱤ ᱨᱮᱭᱟᱜ ᱯᱟᱣᱟᱨ ᱫᱚ ᱱᱟᱦᱟᱜ ᱟᱹᱰᱤ ᱡᱟᱹᱥᱛᱤ ᱢᱮᱱᱟᱜᱼᱟ, ᱟᱨ ᱯᱟᱣ ᱠᱟᱹᱣᱰᱤ ᱫᱚ ᱱᱟᱦᱟᱜ ᱡᱚᱛᱚ ᱦᱚᱲ ᱟᱵᱚ ᱫᱚ ᱟᱵᱚᱣᱟᱜ ᱡᱤᱵᱚᱱ ᱨᱮᱵᱚᱱ ᱠᱟᱢᱟᱣᱮᱜ ᱠᱟᱱᱟ, ᱪᱮᱫᱟᱜ ᱡᱮ
ᱦᱳᱭ᱾
ᱢᱟᱱᱮ ᱢᱤᱫᱴᱮᱱ ᱠᱟᱹᱣᱰᱤ ᱞᱟᱹᱜᱤᱫ ᱛᱮᱦᱟᱜ ᱟᱵᱚ ᱥᱮᱛᱟᱜ ᱠᱷᱚᱱ ᱟᱹᱭᱩᱵ ᱦᱟᱹᱵᱤᱡ ᱟᱴ ᱜᱷᱚᱱᱴᱟ ᱵᱩᱱ ᱠᱷᱟᱴᱟᱜ ᱠᱟᱱᱟ ᱛᱚᱵᱮ ᱟᱹᱱᱮᱡ ᱟᱵᱚ ᱚᱱᱟ ᱠᱟᱹᱣᱰᱤ ᱵᱚᱱ ᱧᱟᱢᱮᱫ ᱠᱟᱱᱟ᱾ ᱟᱨ ᱚᱱᱟ ᱵᱚᱫᱚᱞ ᱛᱮᱫᱚ ᱱᱟᱦᱟᱜ ᱪᱮᱫ ᱠᱚ ᱢᱮᱱᱟ ᱟᱵᱚ ᱪᱮᱫ ᱵᱚᱱ ᱧᱟᱢᱮᱫ ᱠᱟᱱᱟ ᱚᱱᱟ ᱫᱚ ᱯᱚᱭᱥᱟ ᱵᱚᱱ ᱧᱟᱢᱮᱫ ᱠᱟᱱᱟ ᱠᱟᱹᱣᱰᱤ ᱟᱨ ᱚᱱᱟᱛᱮ ᱟᱵᱚᱣᱟᱜ ᱡᱤᱵᱚᱱ ᱠᱚ ᱚᱱᱟ ᱠᱚᱵᱚᱱ ᱠᱚᱨᱟᱣᱮᱫ ᱠᱟᱱᱟ᱾ ᱟᱫᱚ ᱢᱤᱫᱴᱮᱱ ᱠᱟᱹᱣᱰᱤ ᱨᱮᱭᱟᱜ ᱨᱮᱸᱜᱮᱡ ᱫᱚ ᱱᱟᱦᱟᱜ ᱡᱚᱛᱚ ᱦᱚᱲ ᱢᱮᱱᱟᱜ ᱛᱟᱵᱚᱱᱟ ᱟᱨ ᱱᱚᱣᱟ ᱨᱮᱱᱟᱜ ᱞᱤᱢᱤᱴ ᱫᱚ ᱱᱟᱦᱟᱜ ᱚᱠᱚᱭ ᱴᱷᱮᱡ ᱜᱮ ᱵᱟᱹᱱᱩᱜᱼᱟ ᱦᱳᱭ ᱥᱮ᱾ ᱟᱨ ᱢᱮᱱᱫᱟ ᱱᱚᱣᱟ ᱨᱮᱱᱟᱜ ᱞᱤᱢᱤᱴ ᱤᱭᱟᱹ ᱫᱚ ᱵᱟᱹᱱᱩᱜᱼᱟ, ᱡᱮ ᱢᱤᱫᱴᱮᱱ ᱦᱚᱲ ᱢᱤᱫᱴᱮᱱ ᱢᱟᱹᱱᱢᱤ ᱡᱩᱫᱤ ᱯᱚᱭᱥᱟ ᱡᱩᱫᱤ ᱠᱟᱢᱟᱣᱮᱫ ᱠᱟᱱ ᱠᱷᱟᱡ, ᱛᱚ ᱩᱱᱤ ᱫᱚ ᱠᱟᱢᱟᱣ ᱛᱮᱜᱮ ᱛᱟᱦᱮᱱᱟ ᱯᱩᱨᱟᱹ ᱡᱤᱵᱚᱱ ᱦᱚᱨᱱᱟ ᱦᱟᱲᱟᱢᱚᱜ ᱦᱟᱹᱵᱤᱡ᱾ ᱩᱱᱤ ᱫᱚ ᱵᱚᱱᱫᱮ ᱵᱚᱱᱫᱮ ᱯᱚᱭᱥᱟ ᱠᱟᱢᱟᱣ ᱫᱚ ᱦᱳᱭ ᱩᱱᱤ ᱫᱚ ᱩᱱᱤ ᱫᱚ ᱞᱟᱜᱟᱣ ᱦᱚᱵᱟᱭ ᱛᱟᱦᱮᱱᱟ᱾ ᱡᱮᱢᱚᱱ ᱡᱩᱫᱤ ᱢᱤᱫᱴᱮᱱ ᱦᱚᱲ ᱴᱷᱮᱱ ᱡᱩᱫᱤ ᱫᱚᱥ ᱞᱟᱠᱷ ᱴᱟᱠᱟ ᱡᱩᱫᱤ ᱯᱚᱭᱥᱟ ᱢᱮᱱᱟᱜ-ᱟ ᱦᱚᱭᱥᱮ,
ᱦᱳᱭ,
ᱛᱟᱦᱚᱞᱮ ᱩᱱᱤ ᱦᱚᱲ ᱫᱚ ᱱᱟᱦᱟᱜ ᱢᱮᱱᱟ ᱠᱤ ᱪᱤᱠᱟ ᱠᱟᱛᱮ ᱤᱧ ᱴᱷᱮᱱ ᱢᱤᱫ ᱠᱟᱨᱳᱲ ᱴᱟᱠᱟ ᱦᱮᱡ ᱞᱮᱱ ᱠᱷᱟᱡ ᱡᱟᱦᱟᱸ ᱞᱮᱠᱟᱛᱮ,
ᱛᱟᱦᱚᱞᱮ ᱩᱱᱤ ᱢᱤᱫ ᱠᱟᱨᱳᱲ ᱚᱱᱟ ᱚᱱᱟᱭ ᱦᱩᱫᱤᱥᱟ ᱦᱳᱭ ᱥᱮ ᱟᱨ ᱡᱟᱦᱟᱸᱭ ᱦᱚᱲ ᱴᱷᱮᱱ ᱡᱩᱫᱤ ᱮᱠᱟᱞ ᱜᱮ ᱯᱚᱭᱥᱟ ᱵᱟᱹᱱᱩᱜᱼᱟ, ᱢᱟᱱᱮ ᱩᱱᱤ ᱫᱚᱭ ᱢᱮᱱᱟ ᱡᱟᱦᱟᱸ ᱞᱮᱠᱟ ᱠᱟᱛᱮᱫ ᱡᱚᱢ ᱠᱚ ᱪᱟᱞᱟᱣ ᱞᱤᱫᱤᱧ ᱠᱷᱟᱡ ᱜᱮ ᱥᱮ ᱮᱱᱛᱮᱫ᱾ ᱡᱚᱢ ᱨᱮᱭᱟᱜ ᱥᱟᱢᱟᱱ ᱠᱚᱧ ᱧᱟᱢ ᱞᱮᱠᱷᱟᱡ ᱱᱟᱦᱟᱜ ᱛᱮᱦᱮᱧ ᱫᱚ ᱡᱤᱞᱤᱧ ᱡᱚᱢᱟ ᱱᱟᱦᱟᱜ᱾ ᱛᱤᱦᱧ ᱫᱚ ᱯᱳᱞᱴᱤ ᱡᱤᱞᱤᱧ ᱡᱚᱢ ᱠᱮᱭᱟ, ᱛᱤᱦᱤᱧ ᱫᱚ ᱥᱤᱢ ᱡᱤᱞᱤᱧ ᱡᱚᱢ ᱠᱮᱭᱟ, ᱡᱩᱫᱤ ᱛᱤᱦᱤᱧ ᱡᱩᱫᱤ ᱦᱟᱹᱡᱨᱤ ᱧᱟᱢ ᱞᱮᱠᱟᱡ ᱱᱟᱦᱟᱸᱜ ᱛᱚ ᱚᱱᱮ ᱚᱱᱠᱟ ᱯᱚᱭᱥᱟ ᱨᱮᱸᱜᱮᱡ ᱫᱚ ᱱᱟᱸᱜ ᱟᱹᱰᱤ ᱡᱟᱹᱥᱛᱤ ᱡᱚᱛᱚ ᱦᱚᱲᱟᱜ ᱜᱮ ᱢᱮᱱᱟᱜᱼᱟ᱾ ᱟᱨ ᱡᱟᱹᱥᱛᱤ ᱯᱟᱣᱟᱨ ᱢᱮᱱᱟᱜᱼᱟ ᱚᱱᱟ ᱨᱮᱫᱚ ᱯᱚᱭᱥᱟ ᱠᱚ ᱡᱤᱱᱤᱥ᱾ ᱨᱮᱫᱚ ᱦᱳᱭ ᱥᱮ ᱢᱟ ᱟᱵᱮᱱ ᱛᱚᱵᱮ ᱪᱮᱫ ᱠᱚᱵᱮᱱ ᱞᱟᱹᱭ ᱦᱚᱪᱚᱭᱮᱫᱟ ᱱᱚᱣᱟ ᱨᱮ?
ᱦᱳᱭ ᱟᱹᱰᱤ ᱵᱷᱟᱹᱜᱤ ᱵᱮᱱ ᱞᱟᱹᱭ ᱠᱮᱜ ᱟᱵᱮᱱ ᱦᱚᱸ ᱡᱮ ᱯᱚᱭᱥᱟ ᱫᱚ ᱟᱹᱰᱤ ᱤᱢᱯᱚᱴᱮᱱᱴ ᱡᱤᱱᱤᱥ ᱠᱟᱱᱟ ᱡᱮ ᱟᱵᱮᱱ ᱵᱮᱱ ᱞᱟᱹᱭᱟ ᱠᱮᱫ ᱞᱮᱠᱟ ᱜᱮ ᱯᱟᱭᱥᱟ ᱨᱮᱸᱜᱮᱡ ᱦᱚᱲ ᱞᱟᱹᱜᱤᱫ ᱫᱚ ᱟᱹᱰᱤ ᱨᱮᱸᱜᱮᱡ ᱜᱮᱭᱟ ᱯᱟᱭᱥᱟ ᱟᱨ ᱠᱤᱸᱥᱟᱹᱬ ᱦᱚᱲ ᱞᱟᱹᱜᱤᱫ ᱫᱚ ᱢᱟᱱᱮ ᱚᱱᱮᱢ ᱞᱟᱹᱭ ᱠᱮᱫ ᱞᱮᱠᱟ ᱜᱮ ᱚᱠᱚᱭ ᱴᱷᱮᱱ ᱫᱚᱥ ᱞᱟᱠᱷ ᱴᱟᱠᱟ ᱢᱮᱱᱟᱜᱼᱟ ᱩᱱᱤ ᱫᱚ ᱠᱟᱨᱩᱲ ᱛᱮᱭ ᱜᱩᱱᱟᱹᱱᱚᱜᱼᱟ᱾ ᱟᱨ ᱚᱠᱚᱭ ᱴᱷᱮᱡ ᱠᱚᱢ ᱜᱮ ᱢᱮᱱᱟᱜ-ᱟ᱾ ᱚᱱᱟ ᱫᱚᱢ ᱞᱟᱹᱭ ᱠᱮᱫᱟ ᱩᱱᱤ ᱫᱚ ᱠᱷᱟᱹᱞᱤ ᱡᱚᱢ ᱯᱷᱩᱞᱟᱹᱜ ᱞᱟᱹᱜᱤᱫ ᱱᱚᱝᱠᱟ, ᱛᱚ ᱱᱚᱣᱟ ᱨᱮ ᱱᱚᱝᱠᱟᱧ ᱢᱮᱱ ᱦᱚᱪᱚᱭᱮᱫᱟ ᱡᱮ ᱤᱧᱦᱚᱸ, ᱡᱮ ᱢᱤᱫ ᱢᱤᱫᱴᱮᱡ ᱨᱮᱸᱜᱮᱡ ᱦᱚᱲ ᱫᱚ ᱢᱟᱱᱮ ᱠᱷᱟᱹᱞᱤ ᱤᱱᱟᱹ ᱜᱮ ᱜᱩᱱᱟᱹᱱᱚᱜ-ᱟ᱾ ᱡᱮ ᱱᱚᱝᱠᱟ ᱛᱮ ᱱᱤᱭᱟᱹ ᱛᱮᱦᱮᱧ ᱤᱧ ᱠᱟᱹᱢᱤᱭᱟ᱾ ᱟᱨ ᱛᱮᱦᱤᱧ ᱤᱧ ᱡᱚᱢ ᱩᱛᱟᱹᱨᱟ ᱢᱤᱫᱴᱮᱡ ᱱᱚᱝᱠᱟ᱾ ᱟᱨ ᱢᱤᱫᱴᱮᱡ ᱠᱤᱥᱟᱹᱬ ᱦᱚᱲ ᱫᱚᱭ ᱜᱩᱱᱟᱹᱱᱚᱜ-ᱟ ᱛᱮᱤᱦᱤᱧ ᱤᱧᱟᱹᱜ ᱫᱚᱥ ᱦᱟᱡᱟᱨ ᱴᱟᱠᱟ ᱢᱮᱱᱟᱜ-ᱟ ᱱᱤᱭᱟᱹ ᱫᱚᱥ ᱦᱟᱡᱟᱨ ᱴᱟᱠᱟᱨᱮ ᱤᱧ ᱛᱷᱚᱲᱟ ᱜᱟᱱ ᱢᱟᱱᱮ ᱱᱤᱭᱟᱹ ᱠᱷᱚᱡ ᱟᱨᱚ ᱰᱟᱚᱵᱚᱞ ᱠᱟᱛᱮᱤᱧ ᱤᱱᱠᱟᱢᱟ ᱚᱱᱠᱟ᱾ ᱪᱤᱠᱠᱟᱛᱮᱧ ᱰᱷᱮᱨᱟ ᱠᱟᱹᱣᱰᱤ ᱱᱚᱝᱠᱟᱭ ᱜᱩᱱᱟᱹᱱᱟ ᱟᱫᱚ ᱨᱮᱸᱜᱮᱡ ᱦᱚᱲ ᱫᱚ ᱢᱟᱱᱮ ᱢᱟᱱᱮ ᱜᱩᱱᱚᱜ-ᱟᱭ ᱡᱮ ᱛᱤᱦᱤᱧ ᱠᱟᱢᱟᱣ ᱠᱮᱫᱟ ᱛᱤᱦᱤᱧ ᱜᱤᱧ ᱪᱟᱵᱟᱭᱟ᱾ ᱛᱤᱦᱮᱧ ᱜᱮᱤᱧ ᱠᱤᱨᱤᱧ ᱩᱛᱟᱨᱟ ᱪᱮᱫ ᱚᱠᱟᱴᱟᱜ ᱥᱚᱠ ᱢᱮᱱᱟᱜ ᱛᱤᱧᱟᱹ ᱤᱧᱟᱹᱜ ᱾ ᱡᱚᱢ ᱨᱮᱭᱟᱜ ᱥᱮ ᱧᱩ ᱨᱮᱭᱟᱜ ᱛᱮᱦᱤᱧ ᱱᱤᱭᱟᱹᱧ ᱠᱟᱢᱟᱣ ᱠᱮᱫᱟ ᱱᱤᱭᱟᱹ ᱯᱚᱭᱥᱟ ᱛᱮᱦᱤᱧ ᱤᱧᱟᱹᱜ ᱛᱤᱨᱮ ᱦᱮᱡ ᱮᱱᱟ ᱱᱤᱭᱟᱹ ᱫᱚ ᱤᱧ ᱛᱮᱦᱮᱧ ᱤᱭᱟᱹ ᱡᱤᱞ ᱤᱧ ᱠᱤᱨᱤᱧᱟ ᱦᱟᱹᱠᱩᱧ ᱠᱤᱨᱤᱧ ᱠᱚᱣᱟ ᱛᱮᱦᱮᱧ ᱱᱚᱝᱠᱟ ᱢᱚᱸᱪ ᱢᱚᱸᱪ ᱟᱜ ᱤᱧ ᱡᱚᱢᱟ᱾ ᱛᱤᱦᱤᱧ ᱤᱧ ᱴᱷᱮᱡ ᱤᱧ ᱴᱷᱮᱡ ᱯᱟᱭᱥᱟ ᱢᱮᱱᱟᱜᱼᱟ᱾ ᱚᱱᱠᱟᱭ ᱜᱩᱱᱟᱹᱱᱚᱜᱼᱟ᱾ ᱟᱫᱚ ᱚᱱᱠᱟ ᱢᱟᱱᱮ ᱨᱮᱸᱜᱮᱡ ᱧᱚᱜ ᱠᱚᱫᱚ ᱾ ᱟᱨ ᱠᱤᱸᱟᱹᱲᱬ ᱧᱚᱜ ᱠᱚᱫᱚ ᱚᱠᱚᱭ ᱴᱟᱜ ᱰᱷᱮᱨ ᱯᱚᱭᱥᱟ ᱢᱮᱱᱟᱜ ᱛᱟᱭᱟ ᱩᱱᱤ ᱫᱚ ᱱᱚᱣᱟ ᱡᱮ ᱤᱧ ᱱᱤᱭᱟᱹᱛᱮ ᱟᱨᱚᱸ ᱛᱤᱱᱟᱹᱜ ᱰᱷᱮᱨᱤ ᱤᱧ ᱠᱟᱢᱟᱣᱟ ᱱᱚᱝᱠᱟ᱾
ᱦᱳᱭ ᱟᱫᱚ ᱚᱱᱮ ᱞᱟᱝ ᱢᱮᱱ ᱠᱮᱫᱮᱫ ᱞᱮᱠᱟ᱾ ᱠᱟᱹᱣᱰᱤ ᱨᱮᱭᱟᱜ ᱯᱟᱣᱟᱨ ᱫᱚ ᱱᱟᱦᱟᱸᱜ ᱟᱞᱟᱝ ᱫᱚ ᱪᱤᱠᱟ ᱛᱮᱞᱟᱝ ᱵᱩᱡᱟ ᱟᱞᱟᱝ ᱫᱚ ᱱᱚᱝᱠᱟ ᱨᱮᱞᱟᱝ ᱵᱩᱡᱽ ᱫᱟᱲᱮᱭᱟᱜᱼᱟ ᱾ ᱡᱮ ᱥᱮ ᱢᱤᱫᱴᱮᱱ ᱦᱚᱲ ᱴᱷᱮᱡ ᱡᱩᱚᱫᱤ ᱯᱚᱭᱥᱟ ᱡᱚᱫᱤ ᱛᱟᱦᱮᱱᱚᱜ ᱠᱟᱱᱟ ᱴᱟᱠᱟ ᱯᱚᱭᱥᱟ ᱡᱩᱚᱫᱤ ᱞᱤᱢᱤᱴ ᱨᱮ ᱛᱟᱦᱮᱱᱚᱜ ᱠᱟᱱᱟ ᱥᱮ ᱮᱱᱛᱮ ᱥᱚᱵ ᱨᱮ ᱛᱟᱦᱮᱱᱟ ᱩᱱᱤ ᱴᱷᱮᱱ ᱢᱮᱱᱟᱜᱼᱟ, ᱱᱟᱦᱟᱜ ᱟᱨ ᱩᱱᱤ ᱥᱚᱢᱟᱡ ᱨᱮᱱ ᱦᱚᱲ ᱠᱷᱚᱱᱟᱜ ᱵᱟᱹᱲᱛᱤ ᱴᱟᱠᱟᱭ ᱠᱟᱢᱟᱣᱮᱫ ᱠᱟᱱᱟ᱾ ᱛᱟᱦᱚᱞᱮ ᱚᱱᱠᱟᱱ ᱦᱚᱲ ᱫᱚᱵᱮᱱ ᱧᱮᱞ ᱠᱚᱣᱟ ᱟᱵᱚ ᱥᱚᱢᱟᱡ ᱨᱮᱚᱸ ᱛᱷᱚᱲᱟ ᱠᱚ ᱠᱩᱥᱤᱭ ᱟᱠᱚᱣᱟ ᱵᱩᱱ ᱟᱨ ᱟᱹᱰᱤ ᱢᱚᱸᱡᱽ ᱩᱱᱠᱩ ᱨᱮᱥᱯᱮᱠᱴ ᱵᱩᱱ ᱮᱢᱟ ᱠᱚ ᱛᱟᱦᱮᱱᱟ ᱟᱨ ᱩᱱᱠᱩ ᱥᱟᱞᱟᱫ ᱜᱟᱯ ᱢᱟᱨᱟᱜ ᱠᱚ ᱫᱩᱲᱩᱵ ᱛᱤᱸᱜᱩ ᱠᱚᱦᱟᱜ ᱟᱹᱰᱤ ᱵᱷᱮᱜᱟᱨ ᱧᱚᱜ ᱜᱮ ᱦᱩᱭᱩᱜᱼᱟ ᱾ ᱟᱨ ᱧᱮᱞ ᱢᱮ ᱡᱩᱫᱤ ᱠᱟᱹᱣᱰᱤ ᱠᱚ ᱡᱩᱫᱤ ᱡᱟᱦᱟᱸᱭ ᱦᱚᱲ ᱴᱷᱮᱡ ᱵᱟᱝ ᱛᱟᱦᱮᱱᱟ ᱟᱵᱚ ᱟᱹᱛᱩ ᱠᱚᱨᱮᱜᱮ ᱧᱮᱞ ᱠᱚ ᱢᱮᱥᱮ ᱪᱮᱫ ᱞᱮᱠᱟ ᱱᱟᱜ ᱵᱟᱝ ᱠᱚ ᱛᱟᱦᱮᱱᱟ ᱠᱟᱹᱣᱰᱤ ᱠᱚ ᱛᱚᱠᱷᱚᱱ ᱫᱚ ᱩᱱ ᱥᱚᱢᱚᱭ ᱱᱟ ᱩᱱᱠᱩ ᱟᱵᱮᱱᱟᱜ ᱠᱟᱛᱷᱟ ᱦᱚᱸ ᱠᱚ ᱪᱟᱞᱟᱣ ᱦᱚᱪᱚᱣᱟᱜᱼᱟ ᱟᱨ ᱟᱛᱳ ᱥᱚᱢᱟᱡ ᱠᱚᱨᱮ ᱵᱤᱪᱟᱹᱨ ᱜᱟᱶᱛᱟ ᱠᱚᱨᱮ ᱦᱚᱸ ᱩᱱᱟᱹᱜ ᱵᱷᱮᱞᱩ ᱵᱟᱠᱚ ᱮᱢᱚᱜᱼᱟ ᱟᱵᱮᱱ ᱵᱮᱱ ᱵᱟᱰᱟᱭ ᱨᱮᱦᱚᱸ ᱱᱟᱦᱟᱜ ᱾ ᱟᱵᱮᱱ ᱫᱚ ᱵᱚᱠᱟ ᱜᱮ ᱱᱟᱦᱟᱜ ᱠᱚ ᱢᱮᱱᱟ ᱟᱫᱚ ᱚᱱᱟᱛᱮ ᱚᱱᱟ ᱠᱟᱹᱣᱰᱤ ᱱᱚᱝᱠᱟᱱ ᱡᱤᱱᱤᱥ ᱠᱟᱱᱟ ᱡᱩᱫᱤ ᱛᱟᱦᱮᱸ ᱞᱮᱱ ᱛᱟᱵᱮᱱ ᱟᱵᱮᱱ ᱵᱟ ᱠᱟᱱ ᱨᱮᱚᱸ ᱡᱩᱫᱤᱵᱤᱱ ᱨᱚᱲ ᱠᱮᱫᱟ ᱢᱤᱫ ᱫᱚᱢ ᱚᱱᱟ ᱡᱟᱭᱜᱟ ᱨᱮ ᱛᱟᱦᱚᱞᱮ ᱟᱵᱮᱱᱟᱜ ᱠᱟᱛᱷᱟ ᱠᱚ ᱟᱸᱡᱚᱢᱚᱜ-ᱟ ᱚᱸᱰᱮ ᱱᱟᱦᱱᱟᱜ ᱾ ᱛᱚ ᱢᱤᱫᱴᱮᱱ ᱱᱚᱣᱟ ᱢᱤᱫᱴᱮᱱ ᱠᱟᱹᱣᱰᱤ ᱨᱮᱭᱟᱜ ᱯᱟᱣᱟᱨ ᱦᱩᱭᱱᱟ ᱵᱚᱞᱮ ᱠᱟᱹᱣᱰᱤ ᱛᱟᱦᱮᱱ ᱠᱷᱟᱡ ᱫᱚ ᱦᱟᱸᱜ ᱟᱵᱚ ᱚᱠᱚᱭ ᱦᱚᱸ ᱵᱟᱠᱚ ᱨᱚᱲ ᱫᱟᱲᱮᱭ ᱟᱵᱚᱱᱟ ᱟᱨ ᱱᱚᱣᱟ ᱫᱚ ᱥᱟᱹᱨᱤ ᱠᱟᱛ ᱠᱟᱛᱷᱟ ᱠᱟᱱ ᱜᱮᱭᱟ ᱟᱨ ᱟᱹᱰᱤ ᱜᱟᱱ ᱦᱚᱲ ᱱᱚᱣᱟ ᱡᱤᱱᱤᱥ ᱧᱮᱞᱮᱫ ᱠᱟᱱ ᱜᱮᱭᱟ ᱟᱵᱚᱣᱟᱜ ᱥᱚᱢᱟᱡ ᱨᱮ ᱱᱚᱝᱠᱟ ᱜᱮ ᱦᱩᱭᱩᱜ ᱠᱟᱱᱟ ᱱᱟᱸᱜ ᱜ ᱟᱨ ᱧᱮᱧᱮᱞ ᱛᱮᱜᱮ ᱢᱮᱱᱟᱜ ᱵᱚᱱᱟ ᱦᱳᱭ ᱥᱮ ᱾
ᱦᱳᱭ ᱦᱳᱭ ᱾ ᱟᱵᱮᱱ ᱦᱚᱸ ᱟᱹᱰᱤ ᱢᱚᱸᱡᱽ ᱠᱟᱛᱷᱟ ᱵᱮᱱ ᱞᱟᱹᱭ ᱠᱮᱫᱟ ᱡᱮ ᱟᱹᱰᱤ ᱢᱚᱸᱡᱽ ᱵᱮᱱ ᱞᱟᱹᱭ ᱠᱮᱫᱟ ᱡᱮ ᱠᱟᱹᱣᱰᱤ ᱫᱚ ᱱᱚᱝᱠᱟ ᱢᱤᱫ ᱦᱚᱲ ᱢᱟᱱᱮ ᱜᱟᱞᱢᱟᱨᱟᱣ ᱨᱮ ᱴᱷᱤᱠ ᱜᱮᱵᱮᱱ ᱞᱟᱹᱭ ᱠᱟᱜᱼᱟ᱾ ᱢᱤᱫ ᱦᱚᱲ ᱡᱩᱫᱤ ᱜᱟᱞᱢᱟᱨᱟᱣ ᱨᱮ ᱴᱷᱤᱠ ᱜᱮᱢ ᱞᱟᱹᱭ ᱠᱟ ᱟᱵᱮᱱ ᱡᱮ ᱵᱮᱱ ᱢᱮᱱ ᱠᱮᱫᱟ ᱡᱮ ᱜᱟᱞᱢᱟᱨᱟᱣ ᱡᱟᱦᱟᱸᱭᱴᱟᱜ ᱫᱩᱲᱩᱵᱚᱜᱼᱟ ᱟᱰᱮ ᱯᱟᱥᱮ ᱨᱮ ᱢᱟᱱᱮ ᱜᱟᱞᱢᱟᱨᱟᱣ ᱢᱮ ᱡᱟᱦᱟᱱᱟᱜ ᱢᱤᱴᱤᱝ ᱠᱚᱨᱮ ᱦᱚᱸ ᱡᱟᱦᱟᱱᱟᱜ ᱵᱟᱯᱞᱟ ᱵᱤᱦᱩ ᱠᱚᱨᱮᱦᱚᱢ ᱪᱟᱞᱟᱣ ᱞᱮᱱ ᱠᱷᱟᱱᱡ ᱨᱮᱦᱚᱸ ᱡᱟᱦᱟᱱᱟᱜ ᱯᱨᱳᱜᱨᱟᱢ ᱨᱮᱢ ᱪᱟᱞᱟᱣ ᱞᱮᱱ ᱨᱮᱦᱚᱸ ᱢᱟᱱᱮ ᱟᱢ ᱛᱷᱚᱲ ᱜᱟᱱ ᱟᱢ ᱴᱷᱮᱱ ᱠᱟᱹᱣᱰᱤ ᱛᱷᱚᱲᱟ ᱰᱷᱮᱨ ᱧᱚᱜ ᱛᱚ ᱟᱢ ᱡᱟᱦᱟᱸᱞᱮᱠᱟ ᱨᱮᱦᱚ ᱥᱚᱱᱢᱟᱱᱮ ᱮᱢᱟᱢᱟ ᱟᱢ ᱟᱢ ᱡᱩᱫᱤᱢ ᱠᱟᱹᱴᱤᱡ ᱴᱤᱡ ᱜᱮ ᱨᱮᱦᱚᱸ ᱟᱢ ᱚᱞᱚᱜ ᱯᱟᱲᱦᱟᱜ ᱨᱮ ᱵᱟᱢ ᱥᱮᱬᱟᱣ ᱟᱠᱟᱜ ᱨᱮᱦᱚᱸ ᱟᱢ ᱴᱷᱮᱡ ᱡᱚᱫᱤ ᱠᱟᱹᱣᱰᱤ ᱢᱮᱱᱟᱜ ᱟᱠᱟᱜ-ᱟ ᱛᱚ ᱟᱢ ᱫᱚ ᱡᱟᱦᱟᱸ ᱞᱮᱠᱟ ᱨᱮᱦᱚᱸ ᱢᱚᱸᱡᱽ ᱧᱚᱜ ᱢᱟᱦᱟᱥᱚᱭ ᱢᱟᱦᱟᱥᱚᱭ ᱧᱚᱜ ᱠᱚ ᱥᱟᱞᱟᱜ ᱛᱮᱜᱮ ᱟᱢ ᱜᱟᱛᱮ ᱯᱟᱲᱟᱜᱼᱟ ᱥᱮ ᱟᱢ ᱢᱚᱸᱡᱽ ᱢᱟᱱᱮ ᱢᱚᱸᱡᱽ ᱵᱮᱵᱚᱦᱟᱨᱮᱢ ᱧᱟᱢᱟ᱾ ᱢᱚᱡᱽ ᱤᱭᱟᱹ ᱢᱟᱱᱮ ᱥᱚᱱᱢᱟᱱᱮᱢ ᱧᱟᱢᱟ ᱡᱟᱦᱟᱸᱟᱭ ᱛᱩᱞᱩᱭ ᱜᱮ᱾ ᱟᱨ ᱱᱚᱝᱠᱟ ᱠᱟᱱᱟ ᱡᱮ ᱠᱟᱹᱣᱰᱤ ᱨᱮᱭᱟᱜ ᱯᱟᱣᱟᱨ ᱫᱚ ᱱᱚᱣᱟ ᱠᱟᱱᱟ, ᱡᱮ ᱡᱟᱦᱟᱸᱭ ᱴᱷᱟᱜ ᱦᱚᱲ ᱴᱷᱮᱡ ᱡᱚᱫᱤ ᱠᱟᱹᱣᱰᱤ ᱵᱟᱹᱱᱩᱜ ᱠᱟᱜ-ᱟ ᱩᱱᱤ ᱫᱚ ᱚᱱᱮᱢ ᱞᱟᱹᱭ ᱠᱮᱫ ᱞᱮᱠᱟ ᱜᱮ ᱩᱱᱤ ᱫᱚ ᱡᱟᱦᱟᱸ ᱛᱤᱱᱟᱹᱜ ᱡᱟᱦᱟᱸ ᱛᱤᱱᱟᱹᱜ ᱢᱚᱸᱡᱽ ᱵᱷᱩᱜᱫᱤ ᱢᱮᱱᱟᱜ ᱛᱟᱭ ᱨᱮᱦᱚᱸ, ᱡᱟᱦᱟᱸ ᱛᱤᱱᱟᱹᱜ ᱢᱚᱸᱡᱽ ᱮ ᱜᱩᱱᱟᱹᱱ ᱢᱮᱱᱟᱜ ᱛᱟᱭ ᱨᱮᱦᱚᱸ, ᱡᱮ ᱡᱟᱦᱟᱸ ᱛᱤᱱᱟᱹᱜ ᱞᱮᱠᱪᱟᱨ ᱢᱚᱸᱡᱽᱮ ᱫᱟᱲᱮᱭᱟᱜ ᱨᱮᱦᱚᱸ, ᱩᱱᱤ ᱴᱷᱮᱡ ᱠᱟᱹᱣᱰᱤ ᱵᱟᱹᱱᱩᱜ ᱠᱷᱟᱡ ᱫᱚ ᱩᱱᱤ ᱫᱚ ᱠᱚᱢ ᱨᱮᱜᱮ ᱛᱟᱦᱮᱸᱱᱟ ᱢᱟᱱᱮ ᱩᱱᱤᱭᱟᱜ ᱠᱟᱛᱷᱟ ᱫᱚ ᱵᱟᱠᱚ ᱮᱞᱟᱣ, ᱵᱟᱠᱚ ᱪᱟᱞᱟᱣ ᱦᱚᱪᱚᱣᱟᱜ ᱜᱮᱭᱟ ᱚᱝᱠᱟ᱾
ᱦᱳᱭ ᱦᱳᱭ, ᱟᱨ ᱡᱩᱫᱤ ᱡᱮᱢᱚᱱ ᱟᱵᱮᱱ ᱡᱩᱫᱤ ᱠᱟᱹᱣᱰᱤ ᱵᱮᱱ ᱠᱟᱢᱟᱣᱟᱭᱮᱫᱟ ᱧᱮᱞ ᱠᱮᱫ ᱵᱮᱱᱟ ᱠᱟᱹᱣᱰᱤᱭ ᱠᱟᱢᱟᱣᱮᱫᱟ, ᱛᱟᱦᱚᱞᱮ ᱫᱚ ᱟᱵᱮᱱ ᱫᱚ ᱵᱟᱹᱵᱩ ᱠᱟᱛᱮᱜ ᱜᱮᱠᱚ ᱡᱟᱦᱟᱸ ᱛᱤᱥ ᱠᱚ ᱵᱟᱹᱵᱩ, ᱵᱮᱴᱟ ᱚᱝᱠᱟ ᱠᱟᱛᱮᱜ ᱠᱚ ᱦᱚᱦᱚ ᱟᱵᱮᱱᱟ᱾ ᱟᱨ ᱡᱩᱫᱤ ᱠᱟᱹᱣᱰᱤ ᱠᱚ ᱵᱟᱵᱮᱱ ᱠᱟᱢᱟᱣᱮᱫ ᱠᱟᱱᱟ ᱛᱟᱦᱚᱞᱮ ᱟᱛᱩ ᱠᱚᱨᱮ ᱦᱚᱸ ᱦᱮᱸᱫᱟ ᱭᱟ ᱦᱮᱸᱫᱟ ᱭᱳᱭ, ᱥᱚᱢᱚᱭ ᱠᱚᱨᱮ ᱵᱟᱯᱮ ᱦᱤᱡᱩᱜ ᱠᱟᱱᱟ ᱡᱮᱢᱚᱱ ᱡᱟᱦᱮᱨ ᱛᱷᱟᱱ, ᱜᱚᱴ ᱴᱟᱺᱰᱤ, ᱚᱱᱟ ᱚᱱᱟ ᱠᱚ ᱡᱟᱭᱜᱟ ᱨᱮ ᱡᱩᱫᱤ ᱵᱟᱢ ᱪᱟᱞᱟᱜ ᱨᱮᱦᱚᱸ ᱱᱟᱦᱟᱜ ᱟᱹᱰᱤ ᱡᱩᱫᱟᱹ ᱠᱚ ᱨᱚᱲᱟ ᱢᱮᱱᱟᱠᱚ, ᱚᱱᱟ ᱠᱚᱠᱚ ᱢᱮᱱᱟ ᱥᱚᱢᱚᱭ ᱨᱮ ᱵᱟᱯᱮ ᱦᱤᱡᱩᱜ ᱠᱟᱱᱟ ᱥᱚᱢᱳᱚᱭ ᱨᱮ ᱱᱚᱣᱟ ᱟᱯᱮ ᱤᱥᱤᱱ ᱵᱟᱥᱟᱝ ᱠᱟᱛᱮᱫ ᱞᱮ ᱡᱚᱢ ᱦᱚᱪᱚᱭᱮᱫ ᱯᱮᱭᱟ ᱯᱚᱭᱥᱟ ᱠᱚ ᱚᱝᱠᱟ ᱟᱨ ᱡᱩᱫᱤ ᱠᱟᱹᱣᱰᱤ ᱛᱟᱦᱮᱸ ᱞᱮᱱᱠᱷᱟᱡ ᱢᱮᱱ ᱟᱠᱚ ᱵᱟᱹᱵᱩ ᱢᱟ ᱛᱚᱵᱮ ᱡᱤᱨᱟᱹᱜ ᱢᱮ᱾ ᱢᱟ ᱱᱚᱜᱼᱚᱭ, ᱦᱳᱭ ᱫᱮᱞᱟ ᱛᱚᱵᱮ ᱟᱹᱨᱩᱵᱚᱜ ᱢᱮ᱾ ᱚᱱᱮ ᱚᱝᱠᱟ ᱚᱱᱟ ᱟᱵᱚ ᱚᱱᱟ ᱟᱵᱚ ᱥᱚᱢᱟᱡᱽ ᱨᱮᱦᱚᱸ ᱚᱱᱟ ᱟᱹᱰᱤ ᱡᱟᱹᱥᱛᱤ ᱵᱚᱱ ᱵᱟᱪᱷᱟᱣ ᱛᱟᱦᱮᱸᱱᱟ ᱟᱨ ᱧᱮᱞᱚᱜ ᱠᱟᱱ ᱜᱮᱭᱟ ᱱᱟᱦᱟᱜ᱾
ᱦᱳᱭ ᱟᱨ ᱱᱚᱝᱠᱟ ᱠᱟᱱᱟ, ᱦᱳᱭ᱾ ᱟᱨ ᱱᱚᱝᱠᱟ ᱠᱟᱱᱟ ᱡᱮ ᱚᱠᱚᱭ ᱴᱷᱮᱡ ᱠᱟᱹᱣᱰᱤ ᱛᱟᱦᱮᱸᱱᱟ, ᱩᱱᱤ ᱫᱚ ᱢᱟᱱᱮ ᱚᱠᱟ ᱞᱮᱠᱟᱧ ᱢᱮᱱ ᱠᱮᱭᱟ ᱡᱟᱦᱟᱸᱭ ᱴᱷᱮᱡ ᱠᱟᱹᱣᱰᱤ ᱛᱟᱦᱮᱸᱱᱟ ᱩᱱᱤ ᱫᱚ ᱟᱢ ᱵᱟᱹᱲᱤᱡ ᱮᱢ ᱨᱚᱲ ᱨᱮᱦᱚᱸ ᱟᱢᱟᱜ ᱫᱚ ᱢᱚᱡᱽ ᱜᱮ ᱤᱭᱟᱹᱭ ᱛᱟᱢᱟ ᱢᱟᱱᱮ ᱢᱚᱸᱡᱽ ᱢᱚᱸᱡᱽ ᱦᱩᱭᱩᱜᱼᱟ, ᱵᱟᱝ ᱦᱩᱭᱩᱜᱼᱟ ᱡᱟᱦᱟᱸ ᱛᱤᱱᱟᱹᱜ ᱵᱟᱹᱲᱤᱡ ᱮᱢ ᱨᱚᱲ ᱨᱮᱦᱚᱸ ᱢᱟᱱᱮ ᱟᱢᱟᱜ ᱫᱚ ᱢᱟᱱᱮ ᱢᱚᱸᱡᱽ ᱜᱮᱢ ᱨᱚᱲ ᱟᱠᱟᱫᱟ ᱱᱚᱝᱠᱟ, ᱟᱨ ᱚᱠᱚᱭ ᱴᱷᱟᱜ ᱡᱩᱫᱤ ᱚᱠᱚᱭ ᱴᱷᱮᱡ ᱡᱩᱫᱤ ᱠᱟᱹᱣᱰᱤ ᱵᱟᱹᱱᱩᱜ ᱠᱟᱜ-ᱟ ᱚᱸᱰᱮ ᱱᱟᱥᱮᱱᱟᱜ ᱨᱚᱲ ᱵᱷᱩᱞ ᱨᱮᱦᱚᱸ ᱩᱱᱤᱭᱟᱜ ᱫᱚ ᱟᱭᱢᱟ ᱰᱷᱮᱨ ᱟᱹᱰᱤ ᱢᱟᱨᱟᱝ ᱢᱟᱱᱮ ᱵᱷᱩᱞ ᱦᱩᱭᱩᱜ ᱛᱟᱭᱟ ᱚᱝᱠᱟ, ᱧᱮᱞ ᱧᱮᱞᱚᱜ ᱠᱟᱱᱟ ᱦᱮᱸ᱾
ᱧᱮᱞ ᱟᱨ ᱟᱨ ᱟᱛᱩ ᱦᱚᱲ ᱦᱚᱸ ᱱᱟᱦᱟᱜ ᱩᱱᱤ ᱜᱮᱵᱚᱱ ᱥᱟᱯᱚᱴᱟᱭ ᱛᱟᱦᱮᱸᱱᱟ ᱡᱟᱦᱟᱸᱭ ᱴᱷᱮᱡ ᱠᱟᱹᱣᱰᱤ ᱢᱮᱱᱟᱜᱼᱟ ᱱᱟᱦᱟᱜ ᱩᱱᱤ ᱡᱩᱫᱤ ᱡᱟᱦᱟᱸᱱᱟᱜ ᱮ ᱫᱳᱥ ᱠᱮᱫᱟ ᱛᱟᱦᱚᱞᱮ ᱫᱚ ᱚᱱᱟ ᱫᱚᱥ ᱫᱚ ᱵᱟᱝ ᱞᱮᱠᱷᱟᱜ ᱛᱟᱦᱮᱸᱱᱟ ᱦᱳᱭ ᱥᱮ, ᱟᱨ ᱡᱩᱫᱤ ᱟᱵᱚ ᱵᱚᱱ ᱡᱟᱦᱟᱸᱱᱟᱜ ᱵᱚᱱ ᱫᱳᱥ ᱠᱮᱫᱟ, ᱦᱳᱭ ᱥᱮ ᱟᱵᱚ ᱡᱟᱦᱟᱸᱱᱟᱜ ᱵᱚᱱ ᱫᱳᱥ ᱠᱮᱫᱟ, ᱠᱟᱹᱣᱰᱤ ᱡᱩᱫᱤ ᱵᱟᱹᱱᱩᱜ ᱛᱟᱵᱚᱱᱟ ᱛᱟᱦᱚᱞᱮ ᱫᱚ ᱟᱵᱚ ᱫᱚ ᱦᱟᱸᱜ ᱟᱹᱰᱤ ᱢᱩᱥᱠᱤᱞ᱾ ᱟᱵᱚ ᱫᱚ ᱦᱟᱸᱜ ᱨᱚᱲ ᱦᱚᱸ ᱵᱚᱱ ᱟᱸᱡᱚᱢᱟ ᱱᱟᱦᱟᱜ ᱟᱨ ᱟᱵᱚ ᱢᱟ ᱵᱚᱫᱽᱱᱟᱢ ᱦᱚᱸ ᱵᱚᱫᱽᱱᱟᱢ ᱵᱚᱱ ᱛᱟᱦᱮᱸᱱᱟ ᱜᱮᱭᱟ᱾
ᱦᱳᱭ᱾
ᱪᱮᱫ ᱵᱮᱱ ᱢᱮᱱᱟ, ᱱᱚᱣᱟ ᱫᱚ ᱢᱤᱫᱴᱮᱱ ᱥᱚᱢᱟᱡ ᱨᱮᱭᱟᱜ ᱢᱤᱫᱴᱮᱱ ᱫᱤᱥ ᱥᱚᱢ ᱦᱚᱲ ᱛᱟᱞᱟᱣᱟᱜ ᱢᱤᱫᱴᱮᱱ ᱦᱩᱫᱤᱥ ᱠᱟᱱᱟ, ᱟᱫᱚ ᱚᱠᱚᱭ ᱠᱚᱠᱚ ᱦᱩᱫᱤᱥᱟ ᱢᱚᱡᱽ ᱚᱠᱚᱭ ᱠᱚᱫᱚ ᱵᱟᱹᱰᱤᱡ ᱦᱩᱫᱤᱥᱟ᱾ ᱟᱫᱚ ᱠᱟᱹᱣᱰᱤ ᱵᱚᱫᱚᱞᱮᱫ ᱵᱚᱱᱟ ᱵᱚᱞ ᱤᱱᱟᱹ ᱢᱤᱫᱴᱮᱱ ᱧᱮᱞᱚᱜ ᱠᱟᱱᱟ ᱫᱩᱱᱤᱭᱟᱹ ᱨᱮ᱾
ᱦᱳᱭ, ᱦᱳᱭ᱾ ᱟᱨ ᱱᱤᱭᱟᱹ ᱠᱚ ᱡᱩᱜᱽ ᱨᱮ ᱱᱚᱝᱠᱟ ᱦᱩᱭᱩᱜ ᱠᱟᱱᱟ ᱡᱮ ᱚᱠᱚᱭ ᱴᱷᱮᱡ ᱠᱟᱹᱣᱰᱤ ᱢᱮᱱᱟᱜ ᱟᱠᱟᱜ ᱩᱱᱤ ᱚᱱᱠᱟᱱ ᱠᱚ ᱦᱚᱲ ᱫᱚ ᱢᱟᱱᱮ ᱪᱮᱫ ᱞᱮᱠᱟᱧ ᱢᱮᱱ ᱠᱮᱭᱟ? ᱢᱤᱫᱴᱮᱡ ᱱᱚᱝᱠᱟ ᱦᱩᱭᱩᱜ ᱠᱟᱱᱟ ᱡᱮ ᱠᱟᱹᱣᱰᱤ ᱚᱠᱚᱭ ᱴᱷᱮᱡ ᱡᱟᱹᱥᱛᱤ ᱛᱟᱦᱮᱱᱟ ᱩᱱᱤ ᱫᱚ ᱡᱟᱦᱟᱸ ᱨᱮᱜᱮ ᱪᱟᱞᱟᱜ ᱩᱱᱤ ᱨᱮᱱ ᱠᱚᱲᱟ ᱥᱮ ᱩᱱᱤ ᱨᱮᱱ ᱠᱩᱲᱤ, ᱩᱱᱤ ᱨᱮᱱ ᱚᱠᱚᱭ ᱴᱷᱮᱡ ᱠᱟᱹᱣᱰᱤ ᱢᱮᱱᱟᱜ, ᱩᱱᱤ ᱴᱷᱮᱡ ᱫᱚ ᱢᱟᱱᱮ ᱱᱚᱝᱠᱟᱧ ᱧᱮᱞ ᱠᱟᱜ ᱠᱚᱣᱟ ᱡᱮ ᱚᱠᱚᱭ ᱴᱟᱜ ᱠᱩᱲᱤ ᱢᱟᱱᱮ ᱠᱩᱲᱤ ᱵᱤᱨᱩᱫᱽ ᱛᱮᱦᱚᱸ ᱱᱚᱝᱠᱟ ᱦᱩᱭᱳᱜ ᱠᱟᱱᱟ ᱡᱮ ᱩᱱᱤ ᱴᱷᱮᱡ ᱠᱟᱹᱣᱰᱤ ᱢᱮᱱᱟᱜ ᱠᱟᱜᱼᱟ, ᱠᱩᱲᱤ ᱠᱚ ᱢᱟᱱᱮ ᱚᱠᱚᱭ ᱴᱷᱮᱡ ᱠᱟᱹᱣᱰᱤ ᱢᱮᱱᱟᱜ ᱠᱟᱜ-ᱟ ᱩᱱᱤ ᱴᱷᱮᱡ ᱜᱮ ᱡᱟᱹᱥᱛᱤ ᱠᱚ ᱪᱟᱞᱟᱜᱼᱟ᱾ ᱟᱨ ᱢᱚᱡᱽ ᱢᱟᱱᱮ, ᱢᱚᱡᱽ ᱤᱭᱟᱹ ᱢᱮᱱᱟᱭᱟ᱾ ᱟᱡ ᱡᱟᱶᱟᱭ ᱛᱟᱦᱮᱱ ᱛᱩᱞᱩᱡ ᱦᱚᱸ ᱮᱴᱟᱜ ᱠᱚᱲᱟ ᱴᱷᱮᱡ ᱠᱚ ᱪᱟᱞᱟᱜᱼᱟ, ᱚᱠᱚᱭ ᱴᱷᱮᱡ ᱠᱟᱹᱣᱰᱤ ᱡᱟᱹᱥᱛᱤ ᱢᱮᱱᱟᱜᱼᱟ᱾ ᱩᱱᱤ ᱴᱷᱮᱡ ᱠᱚ ᱪᱟᱞᱟᱜ ᱠᱟᱱᱟ, ᱱᱮᱛᱟᱨ ᱛᱮ ᱚᱱᱠᱟᱱ ᱠᱟᱱᱟ ᱠᱚ ᱦᱮᱸ᱾
ᱦᱳᱭ ᱦᱳᱭ ᱜᱚᱝᱠᱮ ᱱᱚᱣᱟ ᱟᱫᱚ ᱚᱱᱟ ᱥᱟᱹᱨᱤ ᱠᱟᱛᱷᱟ ᱠᱟᱱ ᱜᱮᱭᱟ᱾ ᱱᱚᱣᱟ ᱡᱟᱦᱟᱸᱢ ᱞᱟᱹᱭ ᱠᱮᱫᱟ ᱵᱟᱝ ᱱᱚᱣᱟ ᱮᱠᱫᱚᱢ ᱥᱟᱹᱨᱤ ᱠᱟᱛᱷᱟ ᱠᱟᱱ ᱜᱮᱭᱟ᱾ ᱢᱤᱫᱴᱟᱱ ᱮᱸᱜ ᱱᱚᱣᱟ ᱱᱤᱭᱩᱡ ᱯᱩᱨᱟᱹ ᱯᱷᱮᱞᱟᱣ ᱞᱮᱱᱟ᱾ ᱢᱤᱫᱴᱮᱱ ᱠᱚ ᱢᱮᱛᱟᱭᱟ ᱱᱟᱦᱟᱜ ᱮᱸ ᱮᱥ ᱰᱤ ᱮᱢ ᱵᱮᱱᱟᱣ ᱟᱠᱟᱱᱟ ᱢᱤᱫᱴᱮᱱ ᱠᱩᱲᱤ ᱜᱤᱫᱽᱨᱟᱹ᱾ ᱦᱳᱭ ᱵᱟᱱᱟᱣ ᱞᱮᱱᱟᱭ ᱟᱨ ᱵᱮᱱᱟᱣ ᱠᱟᱛᱮᱫ ᱱᱟᱦᱟᱜ ᱩᱱᱤ ᱫᱚ ᱟᱡ ᱡᱟᱢᱟᱭ ᱫᱚ ᱩᱱᱤ ᱦᱚᱸ ᱢᱤᱫᱴᱮᱱ ᱯᱷᱳᱨᱛᱷ ᱜᱨᱮᱰ ᱨᱮ ᱢᱟᱱᱮ ᱥᱟᱨᱠᱟᱨᱤ ᱵᱤᱵᱷᱟᱜᱽ ᱨᱮᱜᱮ ᱠᱟᱹᱢᱤ ᱠᱟᱱ ᱛᱟᱦᱮᱱᱟ᱾ ᱟᱫᱚ ᱩᱱᱤ ᱫᱚ ᱠᱟᱹᱴᱤᱡ ᱢᱟᱹᱴᱤᱡ ᱯᱚᱫ ᱨᱮ ᱛᱟᱦᱮᱸ ᱠᱟᱱᱟ, ᱮᱸ ᱡᱮᱢᱚᱱ ᱮᱱᱛᱮᱫ ᱛᱮᱜ ᱡᱟᱦᱟᱸ ᱯᱚᱫ ᱨᱮ ᱟᱫᱚ ᱟᱡ ᱫᱚᱭ ᱦᱟᱸᱜ ᱯᱟᱲᱦᱟᱜ ᱦᱚᱪᱚ ᱠᱮᱫᱮᱭᱟ, ᱚᱞ ᱦᱚᱪᱚ ᱠᱮᱫᱮᱭᱟ ᱟᱫᱚ ᱮᱥ ᱰᱤ ᱮᱢ ᱮ ᱵᱮᱱᱟᱣ ᱠᱮᱫᱮᱭᱟ ᱮᱥ ᱰᱤ ᱮᱢ, ᱮᱥ ᱰᱤ ᱮᱢ ᱵᱟᱱᱟᱣ ᱠᱮᱫᱮ ᱠᱷᱟᱡ ᱱᱟᱦᱟᱜ ᱩᱱᱤ ᱫᱚ ᱞᱟᱹᱴᱩ ᱞᱟᱹᱴᱩ ᱦᱚᱲ ᱥᱟᱞᱟᱜ ᱮ ᱫᱩᱲᱩᱵ ᱯᱟᱱᱛᱮ ᱟᱨ ᱩᱱᱠᱩ ᱯᱟᱦᱟᱸᱭ ᱮᱱᱛᱮᱜ ᱟᱡ ᱨᱮᱱ ᱠᱟᱱᱟ ᱠᱚ, ᱩᱱᱠᱩ ᱠᱚ ᱟᱠᱚ ᱵᱟᱨᱟ ᱵᱟᱹᱨᱤ ᱵᱟᱞᱟᱭ ᱧᱟᱢ ᱠᱮᱫ ᱠᱚᱣᱟ ᱱᱟᱦᱟᱜ ᱟᱫᱚ ᱚᱱᱮ ᱩᱱᱤ ᱥᱟᱞᱟᱜ ᱜᱮ ᱨᱤᱜᱟᱹᱣᱱᱟ, ᱪᱟᱞᱟᱣ ᱮᱱᱟᱭ᱾
ᱦᱳᱭ᱾
ᱟᱫᱚ ᱡᱟᱦᱟᱸᱭ ᱩᱱᱤ ᱛᱟᱦᱮᱸ ᱠᱟᱱᱟ ᱩᱱᱤ ᱯᱷᱳᱨᱛᱷ ᱜᱨᱮᱰ ᱨᱮᱭ ᱠᱟᱹᱢᱤᱭᱮᱫ ᱠᱟᱱ ᱛᱟᱦᱮᱱᱟ ᱩᱱᱤ ᱠᱚᱲᱟ ᱜᱤᱫᱽᱨᱟᱹ, ᱪᱟᱨ ᱥᱟᱞ ᱞᱟᱜᱟᱛᱟᱨᱮ ᱯᱟᱲᱦᱟᱣᱱᱟ ᱟᱨ ᱱᱟᱦᱟᱜ ᱩᱱᱤ ᱡᱮ ᱤᱭᱟᱹ ᱡᱮ ᱯᱤ ᱮᱥ ᱤᱭᱟᱹ ᱡᱮ ᱯᱤ ᱮᱥ ᱥᱤ ᱞᱤᱧ ᱢᱮ, ᱤᱭᱩ ᱯᱤ ᱮᱥ ᱥᱤ ᱮᱠᱡᱟᱢᱤᱱᱮᱥᱚᱱ ᱮ ᱠᱨᱮᱠ ᱠᱮᱫᱟ᱾ ᱟᱨ ᱱᱤᱛᱚᱜ ᱟᱭ ᱮᱥ ᱚᱯᱷᱤᱥᱟᱨ ᱩᱱᱤ ᱵᱮᱱᱟᱣ ᱮᱱᱟ ᱦᱳᱭ ᱥᱮ, ᱟᱨ ᱟᱨ ᱱᱤᱛᱚᱜ ᱩᱱᱤ ᱢᱟᱱᱮ ᱱᱤᱝᱠᱟ ᱢᱤᱥᱟᱞ ᱮ ᱮᱢ ᱠᱮᱜᱼᱟ ᱠᱤ ᱟᱢ ᱡᱩᱫᱤ ᱠᱟᱹᱣᱰᱤ ᱱᱤᱭᱟᱹ ᱛᱮᱢ ᱵᱟᱹᱜᱤ ᱟᱠᱟᱫᱤᱧ ᱠᱷᱟᱡ ᱤᱧ ᱱᱚᱝᱠᱟ ᱱᱩᱱᱟᱹᱜ ᱞᱟᱹᱴᱩ ᱠᱟᱹᱣᱰᱤᱧ ᱤᱭᱟᱹ ᱵᱟᱞᱟᱧ ᱵᱟᱱᱟᱜᱼᱟ ᱯᱩᱨᱟᱹ ᱫᱤᱥᱚᱢ ᱜᱮ ᱤᱧᱟᱹᱜ, ᱢᱟᱱᱮ ᱠᱟᱵᱽᱡᱟ ᱨᱮ ᱛᱟᱦᱮᱸᱱ᱾ ᱟᱨ ᱡᱟᱦᱟᱸ ᱡᱟᱭᱜᱟ ᱨᱮ ᱤᱧᱟᱹᱜ ᱰᱤᱭᱩᱴᱤ ᱡᱩᱫᱤ ᱯᱟᱲᱟᱣᱱᱟ ᱟᱢᱟᱜ ᱮᱞᱟᱠᱟ ᱨᱮ ᱛᱟᱦᱚᱞᱮ ᱫᱚ ᱱᱟᱜ ᱟᱢᱫᱚ ᱠᱟᱹᱦᱱᱤ ᱠᱟᱱ ᱜᱮᱭᱟ ᱱᱚᱣᱟ ᱫᱚ ᱢᱤᱫᱴᱮᱱ ᱦᱩᱭᱟ ᱟᱠᱟᱱᱟ ᱱᱟᱜ ᱡᱩᱫᱤᱢ ᱟᱸᱡᱚᱢ ᱠᱟᱜ ᱠᱷᱟᱡ ᱥᱳᱥᱟᱞ ᱢᱤᱰᱤᱭᱟ ᱨᱮ ᱱᱚᱣᱟ ᱟᱹᱰᱤ ᱡᱟᱹᱥᱛᱤ ᱯᱷᱮᱞᱟᱣ ᱞᱮᱱᱟ ᱦᱳᱭ ᱥᱮ᱾
ᱟᱸᱡᱚᱢ ᱫᱚ ᱞᱟᱦᱟ ᱧᱚᱜ ᱛᱤᱧ ᱟᱸᱡᱚᱢ ᱵᱟᱲᱟ ᱞᱮᱫ ᱜᱮᱭᱟ ᱱᱚᱣᱟ ᱨᱮᱭᱟᱜ
ᱟᱫᱚ ᱱᱤᱛᱚᱜ ᱫᱚ ᱱᱟᱦᱟᱜ ᱩᱱᱤ ᱮᱸ ᱡᱮᱯ ᱤᱭᱩ ᱯᱤ ᱮᱥ ᱥᱤ ᱯᱟᱥ ᱠᱟᱛᱮᱜ ᱱᱤᱛᱚᱜ ᱥᱟᱨᱵᱷᱤᱥ ᱨᱮ ᱢᱮᱱᱟᱭᱟ ᱱᱤᱛᱚᱜ᱾ ᱦᱩᱭ ᱱᱟ ᱥᱟᱱᱟᱢ ᱯᱚᱨᱤᱠᱪᱟᱭ ᱠᱞᱤᱭᱟᱨ ᱠᱮᱫᱟ ᱱᱟᱦᱟᱜ ᱟᱨ ᱱᱤᱛᱚᱜ ᱩᱱᱤ ᱢᱮᱱ ᱮᱫᱟ ᱡᱩᱫᱤ ᱯᱟᱲᱦᱟᱣ ᱠᱟᱛᱮᱫ ᱤᱧ ᱵᱮᱱᱟᱣ ᱫᱟᱲᱮᱭᱟᱭ ᱠᱟᱱᱟ ᱛᱚ ᱤᱧ ᱦᱚᱸ ᱯᱟᱲᱦᱟᱣ ᱠᱟᱛᱮᱜ ᱤᱧ ᱵᱮᱟᱱᱟᱣ ᱫᱟᱲᱮᱜ ᱜᱮᱭᱟ᱾ ᱩᱱᱤ ᱠᱷᱚᱡ ᱞᱟᱹᱴᱩᱭ ᱵᱟᱱᱟᱣ ᱮᱱᱟ ᱱᱤᱛᱚᱜ ᱦᱳᱭ ᱟᱨ ᱢᱤᱫᱴᱮᱱ ᱢᱤᱥ ᱥᱟᱞ ᱮ ᱮᱢ ᱠᱮᱫᱟ ᱢᱤᱫ ᱩᱫᱟᱦᱚᱨᱚᱱᱮ ᱮᱢ ᱠᱮᱫᱟ ᱠᱤ ᱦᱳᱭ ᱟᱫᱚ ᱩᱱᱠᱤᱱᱟᱜ ᱵᱷᱤᱛᱨᱤ ᱠᱟᱛᱷᱟ ᱪᱮᱫ ᱛᱟᱦᱮᱸ ᱠᱟᱱᱟ ᱮᱱᱛᱮᱫ ᱵᱟᱝ ᱛᱟᱦᱮᱸ ᱠᱟᱱᱟ ᱚᱱᱟ ᱫᱚ ᱟᱵᱚ ᱠᱚᱫᱚ ᱵᱟᱵᱚᱱ ᱵᱟᱰᱟᱭᱟ ᱦᱳᱭ ᱥᱮ᱾ ᱟᱵᱚ ᱫᱚ ᱮᱱᱛᱮᱱ ᱡᱟᱦᱟᱸᱱ ᱧᱮᱞ ᱠᱮᱫᱟ ᱵᱚᱱ ᱢᱤᱫᱴᱮᱱ ᱡᱟᱶᱟᱭ ᱵᱟᱹᱦᱩ ᱠᱩᱲᱤ ᱢᱤᱫᱴᱮᱱ ᱵᱟᱹᱦᱩ ᱠᱩᱲᱤ ᱾ ᱫᱟᱹᱲ ᱠᱷᱟᱡ ᱫᱚ ᱢᱟᱱᱮ ᱚᱱᱟ ᱫᱚ ᱫᱤᱥᱚᱢ ᱦᱚᱲ ᱫᱚᱠᱚ ᱨᱚᱲ ᱜᱮᱭᱟ ᱦᱳᱭ ᱾
ᱦᱳᱭ ᱨᱚᱲ ᱜᱮᱭᱟ ᱠᱚ ᱥᱮ ᱾ ᱢᱟᱱᱮ ᱚᱠᱟ ᱞᱮᱠᱟᱧ ᱢᱮᱱ ᱠᱮᱭᱟ ᱡᱟᱦᱟᱸᱭ ᱴᱟᱜ ᱡᱩᱫᱤ ᱩᱱᱤ ᱢᱮᱱ ᱠᱮᱭᱟ ᱴᱟᱠᱟ ᱯᱚᱭᱥᱟ ᱚᱠᱚᱭ ᱴᱷᱮᱱ ᱵᱟᱝ ᱛᱟᱦᱮᱸᱱᱟ ᱩᱱᱤ ᱫᱚ ᱢᱟᱱᱮ ᱩᱱᱤ ᱫᱚ ᱢᱟᱱᱮ ᱡᱟᱦᱟᱸ ᱛᱤᱱᱟᱹᱜ ᱵᱟᱭ ᱵᱟᱹᱲᱤᱡ ᱠᱟᱜ ᱨᱮᱦᱚᱸ ᱵᱟᱹᱲᱤᱡ ᱜᱮ ᱦᱩᱭᱩᱜ ᱛᱟᱭᱟ ᱾
ᱦᱳᱭ ᱦᱳᱭ ᱾
ᱛᱚ ᱜᱚᱝᱠᱮ ᱚᱠᱟ ᱞᱮᱠᱟᱹᱧ ᱢᱮᱱ ᱠᱮᱭᱟ ᱴᱟᱭᱤᱢ ᱠᱚ